ᱦᱮᱞᱳ, ᱦᱮᱞᱳ ᱦᱮᱞᱳ
ᱦᱮᱸ ᱫᱤᱫᱤ ᱡᱚᱦᱟᱨ ᱜᱮ
ᱦᱮᱸ ᱦᱮᱸ ᱡᱚᱦᱟᱨ ᱜᱮ ᱢᱟᱹᱭ ᱛᱟᱦᱚᱞᱮ ᱪᱮᱫ ᱞᱮᱠᱟ ᱢᱮᱱᱟᱜ ᱢᱮᱭᱟ?
ᱱᱤᱛ ᱱᱤᱛ ᱫᱚ ᱟᱢ ᱫᱚ
ᱦᱮᱸ ᱤᱧᱦᱚ ᱱᱤᱛᱚᱜ ᱫᱚ ᱱᱟᱯᱟᱭ ᱵᱟᱲᱟ ᱜᱤᱭᱟᱹᱧ ᱦᱮᱸ ᱟᱸᱡᱚᱢᱚᱜ ᱠᱟᱱᱟ?
ᱚ ᱦᱮᱸ ᱦᱮᱸ ᱱᱟᱯᱟᱭ ᱜᱮ ᱴᱷᱤᱠ ᱜᱮ ᱨᱚᱲ ᱠᱚ ᱟᱸᱡᱚᱢᱚᱜ ᱠᱟᱱ ᱛᱟᱢᱟ
ᱟᱪᱪᱷᱟ ᱛᱟᱦᱚᱞᱮ ᱟᱯᱮ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ?
ᱦᱮᱸ ᱱᱤᱛ ᱫᱚᱠᱚ ᱱᱟᱯᱟᱭ ᱜᱮᱭᱟ᱾ ᱮ ᱟᱯᱮᱜ ᱜᱮ ᱪᱮᱫᱞ ᱞᱮᱠᱟ ᱦᱮᱱᱟᱜ ᱯᱮᱭᱟ ᱚᱲᱟᱜ ᱨᱮ?
ᱦᱮᱸ ᱟᱞᱮ ᱚᱲᱟᱜ ᱨᱮᱱ ᱦᱚᱸ ᱱᱤᱛᱚᱜ ᱫᱚ ᱱᱟᱯᱟᱭᱜ ᱜᱮ ᱢᱮᱱᱟᱜ ᱠᱚᱣᱟ ᱪᱟᱸᱫᱳ ᱵᱚᱸᱜᱟ ᱟᱥᱤᱨᱵᱟᱫᱽ ᱛᱮ᱾
ᱟᱨ ᱱᱟᱯᱟᱭ ᱵᱟᱲᱟᱭ ᱜᱮ ᱡᱮᱢᱚᱱ ᱥᱚᱛᱚᱨ ᱦᱚᱲ ᱠᱚ ᱛᱟᱦᱮᱱ ᱢᱟ ᱱᱚᱣᱟ ᱜᱮ ᱪᱟᱸᱫᱳ ᱵᱚᱸᱜᱟ ᱴᱷᱮᱡ ᱱᱮᱦᱚᱨ ᱛᱟᱦᱮᱱᱟ᱾
ᱦᱳᱭ, ᱟᱫᱚ ᱛᱟᱦᱚᱞᱮ ᱪᱟᱥ ᱠᱟᱹᱢᱤ ᱠᱚᱫᱚ ᱯᱮ ᱮᱛᱚᱦᱚᱵ ᱟᱠᱟᱫᱟᱼᱟ?
ᱢᱟᱱᱮ ᱥᱮᱨᱢᱟ ᱡᱟᱹᱨᱤ ᱠᱚ ᱪᱮᱫ ᱞᱮᱠᱟ ᱡᱮᱢᱚᱱ ᱱᱤᱛᱚᱜ ᱨᱤᱢᱤᱞ ᱠᱚ ᱨᱟᱠᱟᱵ ᱠᱟᱱᱟ ᱠᱤᱱᱛᱩ ᱚᱱᱠᱟ ᱤᱭᱟᱹ ᱛᱚ ᱥᱮᱨᱢᱟ ᱡᱟᱹᱲᱤ ᱵᱟᱝ ᱦᱩᱭᱩᱜ ᱠᱟᱱᱟ᱾ ᱥᱮ ᱢᱟᱱᱮ ᱵᱟᱹᱭᱦᱟᱹᱲ ᱠᱚᱫᱚ ᱨᱚᱦᱚᱭ ᱠᱚᱫᱚᱞᱮ ᱮᱦᱚᱵ ᱠᱟᱫᱟ ᱠᱤᱱᱛᱩ ᱤᱭᱟᱹ ᱩᱢ ᱦᱮᱸ ᱜᱷᱩᱴᱩ ᱠᱚᱫᱚ ᱵᱟᱞᱮ ᱨᱚᱦᱚᱭᱟ ᱚᱱᱟ ᱠᱚ ᱫᱚ ᱫᱟᱜ ᱪᱷᱟᱲᱟ ᱠᱤ ᱨᱚᱦᱚᱭ ᱫᱟᱲᱮᱭᱟᱢ ᱚᱱᱟ ᱠᱷᱛᱮ ᱩᱸ ᱵᱟᱹᱭᱦᱟᱹᱨ ᱠᱚᱜᱮ ᱨᱚᱦᱚᱭ ᱦᱩᱭ ᱠᱟᱱᱟ, ᱜᱷᱩᱴᱩ ᱠᱚᱫᱚ ᱟᱣᱨᱤ ᱨᱚᱦᱚᱭ ᱦᱩᱭᱩᱜᱟ ᱾
ᱦᱮᱸ ᱟᱞᱮ ᱦᱚᱸ ᱚᱱᱠᱟᱜᱮ ᱵᱟᱹᱭᱦᱟᱹᱲ ᱠᱚᱫᱚ ᱨᱚᱦᱚᱭ ᱞᱮ ᱥᱟᱹᱨᱫᱤ ᱜᱚᱫ ᱠᱟᱜᱼᱟ ᱟᱫᱚ ᱚᱱᱠᱟ ᱜᱷᱩᱴᱩ ᱠᱚᱫᱚ ᱵᱟᱝ ᱫᱟᱜ ᱟᱠᱟᱱ ᱛᱟᱞᱮᱭᱟ᱾ ᱡᱟᱦᱟᱸ ᱵᱟᱹᱫ ᱚᱱᱟ ᱠᱚᱫᱚ ᱵᱟᱝ ᱫᱟᱜ ᱟᱠᱟᱱ ᱛᱟᱞᱮᱭᱟ ᱛᱟᱦᱚᱞᱮ ᱚᱱᱟ ᱠᱚᱫᱚ ᱦᱟᱯᱮ ᱛᱤᱥ ᱚᱱᱠᱟ ᱡᱩᱫᱤ ᱥᱮᱨᱢᱟ ᱫᱟᱜ ᱡᱟᱹᱲᱤᱭᱟᱵᱚᱱ ᱠᱷᱟᱱᱮ ᱦᱩᱭᱩᱜᱼᱟ ᱟᱨ ᱵᱟᱠᱷᱟᱱ ᱫᱚ ᱵᱟᱝ ᱦᱩᱭᱩᱜᱼᱟ᱾
ᱦᱮᱸ, ᱥᱮᱨᱢᱟ ᱡᱟᱨᱤ ᱵᱷᱚᱨᱥᱟ ᱜᱮ
ᱦᱮᱸ ᱛᱟᱦᱞᱮ ᱟᱯᱮ ᱥᱮᱫ ᱫᱚ ᱚᱱᱠᱟ ᱪᱟᱥ ᱵᱟᱥ ᱫᱚ ᱦᱮᱸ, ᱞᱟᱹᱭᱫᱟᱹᱧ ᱪᱟᱥᱵᱟᱥ ᱫᱚ
ᱟᱞᱮ ᱥᱮᱫ ᱪᱟᱥᱵᱟᱥ ᱫᱚ ᱦᱩᱭᱩᱜ ᱜᱮᱭᱟ ᱡᱮᱢᱚᱱ ᱥᱟᱠᱥᱚᱵᱡᱤ ᱠᱚ ᱵᱮᱸᱜᱟᱲ, ᱟᱹᱞᱩ, ᱵᱤᱞᱟᱹᱛᱤ ᱠᱚᱸᱰᱷᱟ, ᱦᱚᱛᱚᱫ, ᱯᱚᱴᱚᱞ ᱠᱚᱫᱚ ᱵᱟᱝ ᱦᱩᱭᱩᱜ ᱜᱮᱭᱟ ᱚᱱᱟ ᱡᱟᱠᱩᱧ ᱞᱟᱹᱭ ᱠᱮᱫᱟ ᱚᱱᱟ ᱠᱚᱫᱚ ᱦᱩᱭᱩᱜ ᱜᱮᱭᱟ ᱠᱤᱱᱛᱩ ᱟᱞᱮ ᱫᱚ ᱱᱤᱛ ᱫᱚ ᱞᱮ ᱨᱚᱦᱚᱭ ᱟᱠᱟᱫᱟ ᱱᱟᱸᱜ ᱠᱷᱟᱱ ᱵᱮᱸᱜᱟᱲ ᱠᱚ ᱵᱮᱸᱜᱟᱲ ᱠᱚ ᱯᱚᱧᱪᱟᱥ ᱥᱟᱴᱴᱤ ᱜᱟᱱ ᱪᱟᱨᱟ ᱦᱩᱭᱩᱜᱼᱟ᱾ ᱟᱨ ᱢᱟᱹᱨᱤᱪ ᱠᱚᱞᱮ ᱨᱚᱦᱚᱭ ᱟᱠᱟᱫᱟ ᱚᱱᱟ ᱠᱚᱫᱚ ᱠᱚ ᱪᱚᱞᱞᱤᱥᱴᱤ ᱚᱱᱠᱟ ᱛᱤᱨᱤᱥᱴᱤ ᱜᱟᱱ ᱦᱩᱭᱩᱜᱭᱼᱟ᱾
ᱟᱨ ᱱᱤᱛᱳ ᱫᱟᱜ ᱨᱮᱱᱟᱜ ᱚᱥᱩᱵᱤᱫᱟ ᱵᱟᱝ ᱦᱩᱭᱩᱜᱳ ᱜᱮᱭᱟ ᱠᱤᱱᱛᱩ ᱡᱚᱠᱷᱚᱱ ᱥᱤᱛᱩᱝ ᱫᱤᱱ ᱛᱚᱠᱷᱚᱱ ᱫᱚ ᱫᱟᱜ ᱨᱮᱱᱟᱜ ᱚᱥᱩᱵᱤᱫᱟ ᱦᱩᱭᱩᱜᱳ ᱜᱮ ᱠᱷᱟᱹᱛᱤᱨ ᱩᱱᱟᱹᱜ ᱵᱟᱝᱞᱮ ᱨᱚᱦᱚᱭ ᱜᱮᱭᱟ ᱛᱚᱠᱷᱚᱱ ᱫᱚ᱾
ᱟᱯᱮᱥᱮᱫ ᱫᱚ ᱚᱱᱠᱟ ᱥᱟᱠᱥᱚᱵᱽᱡᱤ ᱪᱮᱫ ᱠᱚᱯᱮ ᱨᱚᱦᱚᱭ ᱵᱟᱲᱟᱭ ᱜᱮᱭᱟ ᱢᱟᱱᱮ ᱪᱮᱫ ᱠᱚ ᱦᱩᱭᱩᱜ ᱜᱮᱭᱟ?
ᱦᱮᱸ, ᱞᱮ ᱥᱮᱫ ᱦᱚᱸ ᱚᱱᱠᱟ ᱥᱟᱠ ᱥᱚᱵᱽᱡᱤ ᱠᱚᱫᱚ ᱡᱟᱦᱟᱸ ᱟᱱᱟᱡ ᱠᱚ ᱟᱵᱚ ᱩᱛᱩ ᱡᱚᱢ ᱡᱮᱢᱚᱱ ᱵᱮᱸᱜᱟᱲ ᱠᱚ, ᱵᱤᱞᱟᱹᱛᱤ ᱠᱚ, ᱛᱟᱨᱯᱚᱨᱮ ᱠᱩᱫᱽᱨᱤ ᱠᱚ ᱢᱟᱞᱦᱟᱱ ᱠᱚ, ᱜᱷᱟᱸᱜᱽᱨᱟᱠᱩ ᱱᱚᱶᱟ ᱠᱚᱜᱮᱞᱮ ᱨᱚᱦᱚᱭ ᱟᱠᱟᱟᱜᱼᱟ ᱟᱞᱮ ᱦᱚᱸ᱾
ᱚ ᱟᱪᱪᱷᱟ, ᱦᱮᱸ ᱦᱮᱸ
ᱟᱫᱚ ᱛᱟᱦᱚᱞᱮ ᱟᱯᱮᱮᱥᱮᱫ ᱫᱚ ᱪᱟᱥᱵᱟᱥ ᱫᱚ ᱚᱱᱠᱟ ᱛᱤᱱ ᱫᱷᱟᱣ ᱦᱩᱭᱩᱜ ᱜᱮᱭᱟ?
ᱟᱞᱮ ᱫᱚ ᱪᱟᱥᱵᱟᱥ ᱫᱚ ᱢᱤᱫ ᱫᱷᱟᱣ ᱜᱮᱞᱮ ᱪᱟᱥᱵᱟᱥ ᱜᱮᱭᱟ ᱟᱨ ᱫᱟᱜᱟᱜ ᱠᱷᱟᱹᱛᱤᱨ ᱛᱮᱜᱮ ᱩᱱᱟᱹᱜ ᱵᱟᱨ ᱫᱷᱟᱣ ᱫᱚ ᱵᱟᱞᱮ ᱪᱟᱥ ᱜᱮᱭᱟ, ᱟᱯᱮ ᱥᱮᱫ ᱫᱚ?
ᱟᱞᱮ ᱥᱮᱫ ᱦᱚᱸ ᱚᱱᱠᱟᱜᱮ ᱪᱟᱥᱵᱟᱥ ᱫᱚ ᱢᱤᱫ ᱫᱷᱟᱣᱜᱮ ᱵᱷᱟᱜᱮ ᱴᱷᱤᱠ ᱫᱚ ᱦᱩᱭᱩᱜᱼᱟ᱾
ᱚ ᱟᱪᱪᱷᱟ ᱦᱮᱸ, ᱫᱟᱜ ᱪᱷᱟ ᱟᱯᱮ ᱫᱚ ᱠᱮᱱᱮᱞ ᱫᱟᱜ ᱯᱮ ᱧᱟᱢ ᱜᱮᱭᱟ ᱥᱮ ᱵᱟᱯᱮ ᱧᱟᱢ ᱜᱮᱭᱟ ᱠᱮᱱᱮ ᱠᱚ ᱢᱟᱱᱮ
ᱟᱞᱮ ᱦᱚᱸ ᱚᱱᱠᱟ ᱠᱮᱱᱮᱞ ᱠᱚᱫᱚ, ᱠᱮᱱᱮᱞ ᱫᱟᱜ ᱠᱚᱫᱚ ᱵᱟᱞᱮ ᱧᱟᱢ ᱜᱮᱭᱟ ᱡᱟᱦᱟᱸ ᱥᱮᱨᱢᱟ ᱡᱟᱹᱲᱤ ᱚᱱᱟᱜ ᱜᱮ᱾
ᱚ ᱟᱪᱪᱷᱟ, ᱦᱮᱸ ᱦᱮᱸ ᱥᱮᱨᱢᱟ ᱡᱟᱨᱤ ᱵᱷᱚᱨᱥᱟᱜ ᱜᱮ ᱟᱯᱮ ᱦᱚᱸ ᱵᱟᱝ?
ᱦᱮᱸ ᱟᱞᱮ ᱦᱚᱸ ᱚᱱᱠᱟᱟᱜ ᱜᱮ ᱥᱮᱨᱢᱟ ᱡᱟᱹᱲᱤ ᱵᱷᱚᱨᱥᱟ ᱜᱮ ᱪᱮᱫ ᱞᱮᱠᱟ ᱥᱮᱨᱢᱟ ᱡᱟᱹᱲᱤ ᱦᱩᱭᱩᱜᱼᱟ, ᱚᱝᱠᱟ ᱦᱤᱥᱟᱹᱵ ᱛᱮᱜᱮ ᱟᱞᱮᱭᱟᱜ ᱪᱟᱥ ᱵᱟᱥ ᱦᱚᱸ ᱦᱩᱭᱩᱜᱼᱟ᱾
ᱚ ᱟᱪᱪᱷᱟ ᱟᱞᱮ ᱦᱚᱸ ᱥᱮᱨᱢᱟ ᱡᱟᱹᱲᱤ ᱯᱷᱚᱨᱥᱟ ᱛᱮᱜᱮᱞᱮ ᱪᱟᱥ ᱜᱮᱭᱟ ᱵᱟᱝᱠᱷᱟᱱ ᱫᱚ ᱮᱢᱱᱤ ᱫᱟᱜᱽ ᱨᱮᱱᱟᱜ ᱥᱩᱵᱤᱫᱟ ᱠᱚᱫᱚ ᱵᱟᱹᱱᱩᱜ ᱛᱟᱞᱮᱭᱟ ᱢᱤᱱᱤ ᱠᱚ ᱯᱟᱢ ᱠᱚᱫᱚ ᱵᱟᱹᱱᱩᱜ ᱛᱟᱞᱮᱭᱟ ᱠᱮᱱᱮᱞ ᱫᱟᱜᱽ ᱦᱚᱸ ᱚᱝᱠᱟ ᱫᱚ ᱵᱟᱞᱮ ᱧᱟᱢᱟ᱾ ᱥᱮ ᱠᱷᱮᱛᱨᱚᱨᱮ ᱱᱤᱛᱚᱜ ᱡᱮᱢᱚᱱ ᱪᱟᱥ ᱫᱟᱞᱮ ᱱᱤᱛᱚᱜ ᱦᱚᱸ ᱥᱮᱨᱢᱟ ᱡᱟᱹᱲᱤ ᱵᱷᱚᱨᱥᱟ ᱜᱮ ᱛᱟᱞᱮ ᱪᱟᱥ ᱟᱨ ᱡᱮᱢᱚᱱ ᱜᱷᱩᱴᱩ ᱠᱚᱫᱚ ᱥᱮᱨᱢᱟ ᱡᱟᱹᱲᱤ ᱵᱟᱭ ᱡᱟᱹᱲᱤ ᱞᱮᱠᱷᱟᱱ ᱪᱤᱠᱟᱹᱛᱮᱢ ᱪᱟᱥᱟ ᱥᱮ,
ᱦᱟᱸ ᱜᱷᱩᱴᱩ ᱠᱷᱮᱛ ᱠᱚᱫᱚ ᱚᱝᱠᱟ ᱠᱚᱢ ᱫᱟᱜᱽ ᱛᱮᱫᱚ ᱵᱟᱭ ᱞᱟᱹ ᱩᱸ ᱢᱟᱱᱮ ᱵᱟᱝ ᱞᱚᱥᱚᱫᱚᱜᱼᱟ ᱠᱷᱮᱛ
ᱦᱮᱸ ᱦᱮᱸ ᱦᱮᱸ ᱪᱤᱠᱟᱹᱛᱮᱢ ᱨᱚᱦᱚᱭᱟ ᱠᱟᱹᱴᱤᱜ ᱫᱟᱜᱽ ᱡᱟᱹᱨᱤ ᱟᱨ ᱟᱞᱮ ᱥᱮᱜ ᱢᱟ ᱵᱤᱨ ᱫᱤᱥᱚᱢ ᱠᱟᱱᱟ ᱥᱮ ᱢᱟᱱᱮ ᱫᱷᱤᱨᱤ ᱫᱤᱥᱚᱢ ᱵᱟᱞᱤ ᱫᱤᱥᱚᱢ, ᱦᱩᱸ ᱢᱟᱱᱮ ᱫᱟᱜᱽ ᱜᱚᱫ ᱠᱮᱫᱟᱭ ᱡᱷᱚᱛᱚ ᱟᱸᱡᱮᱫ ᱪᱟᱵᱟᱜᱼᱟ ᱢᱟᱱᱮ ᱴᱟᱱᱟᱣᱟᱭ ᱥᱮ ᱚᱱᱟ ᱠᱷᱟᱹᱛᱤᱨ ᱢᱟᱱᱮ ᱠᱚᱢ ᱫᱟᱜᱽ ᱛᱮᱫᱚ ᱜᱷᱩᱴᱩ ᱠᱚ ᱵᱟᱝ ᱫᱟᱜᱽ ᱦᱚᱫᱚᱜ ᱛᱟᱞᱮᱭᱟ ᱚᱱᱟ ᱠᱷᱟᱛᱤᱨ ᱨᱚᱦᱚᱭ ᱦᱚᱸ ᱵᱟᱞᱮ ᱫᱟᱲᱮᱭᱟᱜ ᱠᱟᱱᱟ ᱟᱠᱩ ᱫᱚ ᱟᱯᱮ ᱫᱚ ᱚᱠᱟ ᱫᱤᱥᱚᱢ ᱯᱮ ᱯᱟᱲᱟᱜᱼᱟ? ᱢᱟᱱᱮ ᱵᱤᱨ ᱫᱤᱥᱚᱢ ᱥᱮ ᱵᱤᱞᱟᱹᱛ ᱫᱤᱥᱚᱢ?
ᱦᱮᱸ ᱟᱞᱮ ᱫᱚ ᱚᱱᱠᱟ ᱫᱚ ᱟᱞᱮᱥᱮᱜ ᱫᱚ ᱵᱤᱞᱟᱹᱛ ᱧᱚᱜ ᱜᱮᱭᱟ ᱚᱱᱠᱟ ᱵᱤᱨ ᱠᱚᱫᱚ ᱵᱟᱹᱱᱩᱜ ᱠᱟᱜᱼᱟ ᱫᱚᱢᱮ ᱫᱚ᱾ ᱦᱳᱭ ᱛᱟᱦᱚᱞᱮ ᱟᱯᱮ ᱢᱟ ᱵᱤᱨ ᱫᱤᱥᱟᱹᱢ ᱦᱳᱭ ᱦᱳᱭ᱾ ᱛᱟᱦᱚᱞᱮ ᱟᱯᱮᱢᱟ ᱵᱤᱨ ᱫᱤᱥᱟᱹᱢ ᱵᱤᱨ ᱫᱤᱥᱟᱹᱢ ᱨᱮᱢᱟ ᱞᱟᱹᱭ ᱟᱠᱚ ᱱᱮᱛᱟᱨ ᱢᱟ ᱩᱫ ᱯᱩᱴᱠᱟᱹ ᱠᱚ ᱧᱟᱢᱚᱜᱼᱟ ᱧᱟᱢᱚᱜ ᱠᱟᱱᱟ ᱠᱚ?
ᱦᱮᱸ ᱦᱮᱸ ᱩᱫ ᱯᱩᱴᱠᱟᱹ ᱫᱚᱠᱚ ᱧᱟᱢᱚᱜ ᱠᱟᱱ ᱜᱮᱭᱟ᱾ᱪᱮᱫᱟᱜ ᱮᱸ ᱡᱮᱢᱚᱱ ᱞᱟᱦᱟ ᱛᱮᱫᱚ ᱩᱫ ᱯᱩᱴᱠᱟᱹ ᱦᱚᱸ ᱫᱚᱢᱮ ᱠᱚ ᱧᱟᱢᱚᱜ ᱛᱟᱦᱮᱸᱼᱟ ᱥᱮ ᱢᱟᱱᱮ ᱯᱟᱹᱦᱤᱞ ᱦᱚᱲ ᱫᱚ ᱫᱟᱠᱟ ᱤᱥᱤᱱ ᱠᱮᱫᱟᱭ ᱟᱨ ᱩᱫ ᱤᱧ ᱩᱫ ᱯᱩᱴᱠᱟᱹ ᱠᱚᱜᱮ ᱠᱚ ᱩᱛᱩᱭ ᱛᱟᱦᱮᱸᱜᱼᱟ ᱞᱟᱦᱟᱫᱚ ᱧᱟᱢ ᱦᱚᱸᱠᱚ ᱧᱟᱢᱚᱜ ᱛᱟᱦᱮᱸᱜ ᱤᱱᱟᱹ ᱠᱷᱟᱹᱛᱤᱨ ᱦᱟᱞᱟᱝ ᱤᱫᱤ ᱜᱚᱫ ᱛᱚ ᱚᱱᱟ ᱦᱚᱸᱠᱚ ᱩᱫᱩᱭ ᱫᱟ ᱠᱤᱱᱛᱩ ᱱᱚᱣᱟ ᱡᱮᱢᱚᱱ ᱱᱟᱣᱟ ᱡᱩᱜᱽ ᱦᱮᱜ ᱱᱟ ᱥᱮ, ᱚᱱᱟ ᱠᱷᱟᱹᱛᱤᱨ ᱵᱤᱨ ᱦᱚᱲ ᱯᱩᱴᱠᱟᱹ ᱠᱚ ᱩᱫ ᱠᱚ ᱪᱮᱱᱟᱜ ᱦᱟᱨ ᱦᱚᱸ ᱟᱹᱰᱤ ᱠᱚᱢ ᱟᱠᱟᱱᱟ ᱢᱟᱱᱮ ᱟᱥᱤᱜ ᱪᱟᱵᱟᱜ ᱠᱟᱱᱟ ᱚᱱᱟ ᱦᱚᱸ ᱚᱱᱟ ᱠᱷᱟᱹᱛᱤᱨ ᱱᱮᱛᱟᱨ ᱫᱚ ᱴᱩᱠ ᱴᱟᱠ ᱩᱫ ᱠᱚᱫᱚ ᱧᱟᱢᱚᱜ ᱜᱮᱭᱟ ᱠᱤᱱᱛᱩ ᱯᱩᱴᱠᱟᱹ ᱨᱮᱱᱟᱜ ᱢᱮᱫᱦᱟ ᱫᱚ ᱤᱧ ᱫᱚ ᱟᱹᱰᱤᱧ ᱧᱮᱞᱟ ᱱᱤᱭᱟᱹ ᱵᱚᱪᱷᱚᱨ ᱱᱤᱛ ᱦᱟᱹᱵᱤᱜ ᱛᱮᱦᱚᱸ
ᱦᱮᱸ ᱚᱱᱟ ᱫᱚ ᱟᱹᱰᱤ ᱡᱚᱛᱷᱟᱛ ᱠᱟᱛᱷᱟ ᱜᱮᱢ ᱢᱮᱱᱠᱮᱜᱼᱟ᱾ ᱡᱟᱦᱟᱸ ᱫᱚ ᱱᱮᱛᱟᱨ ᱢᱟ ᱚᱝᱠᱟ ᱩᱫ ᱯᱩᱴᱠᱟᱹ ᱩᱫ ᱠᱚᱫᱚ ᱧᱟᱢᱚᱜ ᱠᱟᱱ ᱨᱮᱦᱚᱸ ᱯᱩᱴᱠᱟᱹ ᱠᱚᱫᱚ ᱚᱱᱠᱟ ᱞᱮᱠᱟ ᱵᱟᱝ ᱧᱮᱞᱚᱜ ᱠᱟᱱᱟ ᱥᱮᱫᱟᱭ ᱞᱮᱠ
ᱵᱟᱝ ᱵᱟᱝ ᱦᱮᱸ ᱥᱮᱫᱟᱭ ᱞᱮᱠᱟ ᱫᱚ ᱵᱟᱝ ᱧᱮᱞᱚᱜ ᱠᱟᱱᱟ᱾ ᱢᱟᱱᱮ ᱡᱷᱚᱛᱚ ᱜᱮ ᱧᱮᱞ ᱢᱮ ᱦᱮᱸ ᱵᱤᱨ ᱟᱞᱮ ᱵᱤᱨ ᱫᱤᱥᱟᱹᱢ ᱨᱮ ᱟᱹᱰᱤ ᱡᱤᱱᱤᱥ ᱜᱤᱧ ᱞᱳ ᱠᱚ ᱠᱟᱫᱟ ᱞᱟᱦᱟᱛᱮ ᱪᱮᱜᱞᱮᱠᱟ ᱪᱷᱳᱴᱳ ᱵᱮᱞᱟ ᱨᱤᱧ ᱧᱮᱞ ᱠᱟᱫᱟ ᱱᱚᱣᱟ ᱦᱟᱨᱟ ᱠᱟᱛᱮᱜ ᱫᱚ ᱚᱝᱠᱟ ᱵᱟᱹᱧ ᱧᱮᱞ ᱟᱹᱜᱩᱭᱫᱟ ᱢᱟᱱᱮ ᱦᱟᱹᱯᱤᱜ ᱪᱟᱞᱟᱜ ᱠᱟᱱᱟ᱾
ᱟᱹᱰᱤ ᱠᱤᱪᱷᱩ ᱜᱮ ᱡᱮᱢᱚᱱ ᱱᱚᱜᱼᱚᱭ ᱱᱚᱣᱟ ᱥᱤᱡᱮᱱ ᱥᱤᱡᱮᱱ ᱨᱮ ᱡᱮᱢᱚᱱ ᱟᱵᱚ ᱢᱤᱜᱴᱟᱝ ᱡᱚ ᱛᱟᱵᱚᱱ ᱟᱹᱰᱤ ᱥᱮᱵᱮᱞᱟ ᱡᱟᱦᱟᱸ ᱫᱚ ᱵᱷᱚᱸᱰᱨᱚ ᱡᱚ ᱠᱚ ᱢᱮᱛᱟᱜ ᱠᱟᱱᱟ ᱚᱱᱟ ᱵᱷᱚᱸᱰᱨᱚ ᱫᱟᱨᱮ ᱟᱢ ᱵᱤᱨᱮᱢ ᱪᱟᱞᱟᱣ ᱞᱮᱱ ᱠᱷᱟᱱ ᱜᱮ ᱵᱷᱚᱸᱰᱨᱚ ᱫᱟᱨᱮ ᱚᱠᱟ ᱨᱮ ᱪᱚ ᱟᱨ ᱵᱷᱚᱸᱰᱨᱚ ᱡᱚ ᱫᱚ ᱚᱱᱟᱱᱟ ᱠᱷᱚᱡᱽ ᱛᱚᱞᱟᱥ ᱜᱮ ᱵᱟᱢ ᱧᱟᱢᱟ ᱫᱟᱨᱮ ᱵᱟᱝ ᱠᱷᱟᱱ ᱫᱚ ᱵᱷᱚᱸᱰᱨᱚ ᱫᱚ ᱡᱚ ᱫᱚ ᱚᱠᱟᱨᱮᱢ ᱧᱟᱢᱟ ᱥᱮ, ᱥᱮ ᱠᱷᱮᱛᱨᱚᱨᱮ ᱨᱮ ᱡᱮᱢᱚᱱ ᱞᱟᱦᱟ ᱦᱮᱸ ᱞᱟᱦᱟ ᱛᱮᱫᱚ ᱡᱮᱢᱚᱱ ᱵᱷᱚᱱᱰᱨᱚ ᱠᱚ ᱫᱚᱢᱮ ᱠᱚ ᱡᱚᱢ ᱛᱟᱦᱮᱸᱜᱼᱟ ᱜᱚᱞᱯᱚ ᱠᱚᱠᱚ ᱞᱟᱹᱭ-ᱟ ᱠᱚ ᱛᱚ ᱢᱟᱢᱟ ᱟᱭᱳ ᱫᱟᱫᱩ ᱛᱟᱠᱚ᱾
ᱟᱨ ᱱᱮᱛᱟᱨ ᱫᱚ ᱟᱨ ᱱᱮᱛᱟᱨ ᱫᱚ ᱢᱮᱫ ᱛᱮᱜᱮ ᱵᱟᱢ ᱧᱮᱞ ᱧᱟᱢᱟ ᱛᱤᱱᱟᱹᱜ ᱠᱤᱪᱷᱩ ᱯᱚᱨᱤᱵᱚᱨᱛᱚᱱ ᱪᱟᱞᱟᱜ ᱠᱟᱱᱟ ᱟ
ᱦᱳᱭ ᱦᱳᱭ ᱚᱱᱠᱟᱜᱮ ᱱᱮᱛᱟᱨ ᱫᱚ ᱟᱹᱰᱤ ᱟᱭᱢᱟ ᱠᱤᱪᱷᱩ ᱜᱮ ᱡᱟᱦᱟᱸ ᱥᱮᱫᱟᱭ ᱮᱸ ᱛᱟᱦᱮᱸ ᱠᱟᱱᱟ ᱦᱟᱯᱲᱟᱢ ᱠᱚ ᱵᱤᱫᱟᱹᱞ ᱨᱮ ᱱᱮᱛᱟᱨ ᱫᱚ ᱚᱱᱟ ᱠᱚ ᱡᱤᱱᱤᱥ ᱠᱚ ᱟᱵᱚ ᱵᱟᱝᱵᱚᱱ ᱧᱮᱞ ᱧᱟᱢᱮᱫᱟ ᱚᱝᱠᱟ ᱯᱟᱹᱦᱤᱞ ᱞᱮᱠᱟ ᱫᱚ᱾
ᱦᱮᱸ ᱢᱟᱱᱮ ᱱᱟᱣᱟ ᱱᱟᱣᱟ ᱡᱩᱜᱽ ᱦᱤᱡᱩᱜ ᱠᱟᱱᱟ ᱥᱮ ᱢᱟᱨᱮ ᱡᱩᱜᱽ ᱡᱷᱚᱛᱚ ᱯᱟᱞᱴᱚᱜ ᱠᱟᱱᱟ ᱡᱮᱢᱚᱱ ᱛᱤᱱᱟᱹᱜ ᱠᱤᱪᱷᱩ ᱞᱟᱦᱟ ᱩᱦ ᱞᱟᱦᱟ ᱛᱮᱫᱚ ᱪᱷᱳᱴᱳ ᱪᱷᱳᱴᱳ ᱯᱷᱳᱱ ᱛᱟᱦᱮᱸ ᱠᱟᱱ ᱛᱟᱵᱚᱱᱟ ᱴᱤᱵᱮᱰ ᱯᱷᱳᱱ ᱚᱱᱟ ᱠᱷᱚᱱᱟᱜ ᱮᱢᱚᱱ ᱴᱟᱪ ᱯᱳᱱ ᱡᱟᱹᱥᱛᱤᱭᱮᱱᱟ ᱡᱷᱚᱛᱚ ᱚᱲᱟᱜ ᱚᱲᱟᱜ ᱯᱷᱳᱱᱮᱢ ᱧᱮᱞᱟ ᱡᱷᱚᱛᱚ ᱦᱚᱲ ᱚᱲᱟᱜ ᱨᱮᱜᱮ ᱯᱷᱳᱱ ᱛᱟᱠᱚ ᱤᱥᱠᱨᱤᱱ ᱴᱟᱪ ᱯᱷᱳᱱ᱾ ᱚᱲᱟᱜ ᱯᱤᱪᱷᱩ ᱯᱟᱸᱪ ᱪᱷᱚᱴᱤ ᱠᱟᱛᱮᱜ ᱯᱷᱳᱱ ᱛᱟᱦᱮᱱ ᱛᱟᱠᱚᱣᱟ᱾
ᱦᱮᱸ ᱦᱮᱸ ᱮᱠᱫᱚᱢ ᱡᱟᱦᱟᱸ ᱞᱮᱠᱟᱢ ᱞᱟᱹᱭ ᱠᱟᱜ-ᱟ ᱮᱠᱫᱚᱢ ᱥᱟᱨᱤ ᱠᱟᱛᱷᱟ ᱜᱮᱢ ᱞᱟᱹᱭ ᱠᱟᱜ-ᱟ ᱢᱟᱹᱭ ᱮ ᱯᱟᱹᱦᱤᱞ ᱫᱚ ᱚᱱᱠᱟ ᱫᱚ ᱮᱜ ᱥᱟᱱᱟᱢ ᱚᱲᱟᱜ ᱨᱮ ᱯᱷᱳᱱ ᱦᱚᱸ ᱵᱟᱝ ᱛᱟᱦᱮᱸ ᱠᱟᱱᱟ ᱯᱷᱳᱱ ᱨᱮᱱᱟᱜ ᱚᱝᱠᱟ ᱡᱷᱚᱛᱚ ᱠᱷᱚᱱᱟᱜ ᱯᱟᱹᱦᱤᱞ ᱞᱟᱹᱭ ᱞᱮᱠᱷᱟᱱ ᱫᱚ ᱯᱟᱹᱦᱤᱞᱳ ᱫᱚ ᱪᱤᱴᱷᱤ ᱥᱟᱠᱟᱢ ᱛᱮᱜᱮ ᱚᱝᱠᱟ ᱮ ᱠᱷᱚᱵᱚᱨ ᱠᱚ ᱦᱟᱸᱰᱮ ᱱᱟᱰᱮ ᱠᱷᱚᱱᱟᱜ ᱠᱚ ᱠᱳᱞᱮᱫ ᱛᱟᱦᱮᱸᱜ-ᱟ ᱛᱟᱨᱯᱚᱨᱮ ᱮ ᱤᱱᱟᱹ ᱛᱟᱭᱚᱢ ᱫᱚ ᱮᱦᱮᱸ ᱡᱟᱦᱟᱸ ᱫᱚ ᱱᱚᱣᱟ ᱯᱷᱩᱱ ᱨᱮᱱᱟᱜ ᱡᱩᱜᱽ ᱥᱮᱴᱮᱨᱮᱱᱟ ᱯᱷᱩᱱ ᱠᱚ ᱱᱮᱛᱟᱨ ᱟᱵᱚ ᱵᱚᱱ ᱵᱮᱵᱚᱦᱟᱨ ᱫᱟᱲᱮᱭᱟᱜ ᱠᱟᱱᱟ᱾ ᱯᱳᱭᱞᱚ ᱫᱚ ᱦᱩᱰᱤᱧ ᱯᱷᱳᱱ ᱛᱟᱦᱮᱸ ᱠᱟᱱᱟ ᱤᱱᱟᱹ ᱛᱟᱭᱚᱢ ᱱᱚᱜ-ᱚᱭ ᱡᱟᱦᱟᱸ ᱟᱵᱚ ᱥᱮᱬᱟ ᱯᱷᱳᱱ ᱥᱮ ᱤᱱᱴᱟᱪ ᱱᱚᱣᱟ ᱠᱚ ᱦᱮᱡ ᱮᱱᱟ ᱟᱨᱦᱚᱸ ᱚᱱᱠᱟ ᱚᱱᱠᱟ ᱛᱮᱜᱮ ᱟᱹᱰᱤ ᱟᱭᱢᱟ ᱠᱤᱪᱷᱩ ᱜᱮ ᱱᱤᱛᱚᱜ ᱫᱚ ᱦᱤᱡᱩᱜ ᱠᱟᱱᱟ᱾ ᱮ ᱥᱟᱹᱜᱤᱧ ᱠᱷᱚᱱᱟᱜ ᱜᱮᱢ ᱧᱮᱞ ᱫᱟᱲᱮᱭᱟᱜ-ᱟ ᱥᱮᱢ ᱨᱚᱯᱚᱲ ᱫᱟᱲᱮᱭᱟᱜ-ᱟ ᱱᱚᱝᱠᱟᱱᱟᱜ ᱠᱤᱪᱷᱩ
ᱡᱟᱦᱱᱟᱜ ᱜᱮ ᱢᱤᱫ ᱜᱷᱟᱹᱲᱤᱡ ᱛᱮ ᱠᱚᱥᱪᱮᱱ ᱛᱟᱢ ᱚᱱᱟᱦᱚᱸ ᱮᱸ ᱡᱟᱦᱟᱱᱟᱜ ᱜᱮ ᱢᱟᱱᱮ ᱡᱩᱫᱤ ᱟᱢᱟᱜ ᱠᱚᱥᱪᱮᱱ ᱛᱟᱢ ᱡᱮ ᱱᱚᱣᱟ ᱵᱳᱭ ᱠᱷᱚᱱᱟᱜ ᱯᱟᱲᱦᱟᱜ ᱠᱟᱱᱟᱢ ᱦᱚᱭᱛᱳ ᱚᱸᱰᱮ ᱠᱷᱚᱱᱟᱜ ᱢᱤᱫᱴᱟᱝ ᱠᱚᱥᱪᱮᱱ ᱵᱟᱢ ᱵᱩᱡ ᱫᱟᱨᱮᱭᱟᱫᱟ ᱟᱢ ᱵᱟᱢ ᱵᱟᱨᱟᱭᱟ ᱥᱮ ᱠᱷᱮᱛᱨᱮ ᱯᱷᱳᱱ ᱨᱮ ᱢᱤᱫ ᱫᱷᱟᱣ ᱥᱟᱨᱪ ᱠᱟᱛ ᱛᱮ ᱚᱱᱟ ᱦᱚᱸ ᱢᱤᱜ ᱜᱷᱟᱹᱲᱤᱡ ᱛᱮᱜᱮᱢ ᱧᱟᱢᱟ ᱛᱤᱱᱟᱹᱜ ᱠᱤᱪᱷᱩ ᱡᱩᱜ ᱯᱟᱞᱴᱟᱣ ᱦᱮᱡ ᱟᱠᱟᱱᱟ
ᱦᱮᱸ ᱦᱮᱸ ᱢᱟᱱᱮ ᱚᱝᱠᱟ ᱜᱮ ᱟᱭᱢᱟ ᱠᱤᱪᱷᱩ ᱜᱮ ᱱᱮᱛᱟᱨ ᱫᱚ ᱧᱮᱞᱚᱜ ᱠᱟᱱᱟ ᱢᱟᱱᱮ ᱥᱩᱵᱤᱫᱟ ᱠᱚᱦᱚᱸ ᱵᱚᱱ ᱧᱟᱢᱮᱫ ᱜᱮᱭᱟ ᱟᱫᱚ ᱟᱵᱚ ᱡᱩᱫᱤ ᱚᱱᱟ ᱥᱩᱵᱤᱫᱟ ᱠᱚ ᱮ ᱵᱷᱟᱹᱜᱤ ᱞᱮᱠᱟᱛᱮᱵᱚᱱ ᱵᱮᱵᱦᱟᱨᱟ ᱛᱟᱦᱚᱞᱮ ᱚᱱᱟ ᱫᱚ ᱵᱷᱟᱹᱜᱤ ᱜᱮ ᱟᱵᱚ ᱞᱟᱹᱜᱤᱫ ᱛᱮ ᱟᱨ ᱡᱩᱫᱤ ᱚᱱᱟ ᱵᱟᱹᱲᱤᱡ ᱞᱮᱠᱟᱛᱮᱵᱚᱱ ᱵᱮᱵᱚᱦᱟᱨᱟ ᱛᱟᱦ ᱞᱮ ᱚᱱᱟ ᱦᱚᱸ ᱵᱟᱹᱲᱤᱡ ᱥᱮᱫ ᱜᱮ ᱪᱟᱞᱟᱜ-ᱟ ᱥᱮ᱾
ᱦᱮᱸ ᱦᱮᱸ ᱥᱮ ᱚᱱᱟᱜᱮ ᱢᱟᱱᱮ ᱡᱟᱦᱟᱸ ᱡᱤᱱᱤᱥ ᱡᱮᱢᱚᱱ ᱡᱩᱜᱽ ᱵᱚᱫᱚᱞ ᱦᱤᱡᱩᱜ ᱠᱟᱱᱟ ᱥᱮ ᱟᱵᱚ ᱦᱚᱸ ᱡᱩᱜᱽ ᱥᱟᱶᱛᱮ ᱛᱟᱞ ᱢᱤᱞᱟᱹ ᱠᱟᱛᱮᱜ ᱪᱟᱞᱟᱜ ᱦᱩᱭᱩᱜ ᱛᱟᱵᱚᱱᱟ ᱵᱟᱝᱠᱷᱟᱱ ᱫᱚ ᱱᱤᱛᱳᱜ ᱴᱟᱪ ᱯᱷᱳᱱ ᱩᱰᱩᱠ ᱠᱟᱱᱟ ᱟᱢ ᱡᱩᱫᱤ ᱠᱤᱯᱮᱰ ᱯᱷᱳᱱᱮᱢ ᱵᱮᱵᱚᱦᱟᱨᱟ ᱚᱱᱟ ᱠᱤ ᱜᱟᱱᱚᱜ-ᱟ ᱚᱱᱟ ᱫᱚ ᱵᱟᱝ ᱜᱟᱱᱚᱜ-ᱟ ᱥᱮ᱾
ᱦᱳᱭ ᱦᱳᱭ ᱱᱮᱛᱟᱨ ᱫᱚ ᱚᱱᱠᱟ ᱜᱮ, ᱮᱸ ᱡᱩᱜᱽ ᱵᱚᱫᱚᱞᱚᱜ ᱠᱟᱱᱟ ᱢᱟᱱᱮ ᱯᱟᱹᱦᱤᱞ ᱡᱟᱦᱟᱸ ᱠᱚ ᱡᱤᱱᱤᱥ ᱛᱟᱦᱮᱸ ᱠᱟᱱᱟ ᱚᱱᱟ ᱱᱤᱛᱚᱜ ᱵᱟᱹᱱᱩᱜ ᱟᱠᱟᱫ-ᱟ᱾ ᱱᱚᱝᱠᱟᱱᱟᱜ ᱢᱮᱜᱴᱟᱝ
ᱮᱸ
ᱦᱳᱭ ᱛᱟᱦᱞᱮ ᱢᱟᱹᱭ ᱟᱯᱮ ᱥᱮᱡ ᱫᱚ ᱚᱝᱠᱟ ᱵᱤᱨ ᱠᱚᱨᱮ ᱪᱮᱫ ᱨᱟᱱ ᱨᱮᱦᱮᱫ ᱠᱚ ᱱᱮᱛᱟᱨ ᱧᱮᱞᱚᱜ ᱠᱟᱱᱟ ᱥᱮ ᱵᱟᱝᱟ?
ᱮᱸ ᱨᱟᱱ ᱨᱮᱦᱮᱜ ᱠᱚᱢᱟ ᱧᱮᱞ ᱫᱚ ᱧᱮᱞ ᱵᱟᱲᱟᱜ ᱠᱟᱱ ᱜᱮᱭᱟ ᱡᱮᱢᱚᱱ ᱨᱟᱱᱩᱩᱨᱟᱱ ᱴᱷᱩᱢᱯᱩ ᱚᱱᱟ ᱠᱚᱫᱚ ᱚᱸ ᱨᱟᱱ ᱱᱟ ᱠᱚ ᱥᱮ ᱚᱱᱟ ᱦᱟᱸᱰᱤ ᱠᱚ ᱪᱮ ᱠᱚ ᱠᱚ ᱠᱚᱠᱚ
ᱵᱮᱱᱟᱣ ᱜᱮᱭᱟ ᱦᱳᱭ
ᱦᱮᱸ ᱦᱮᱸ ᱟᱵᱚᱣᱟᱜ ᱞᱟᱠᱪᱟᱨ ᱨᱮᱱᱟᱜ ᱡᱟᱦᱟᱸᱼᱼ ᱵᱚᱸᱜᱟ ᱵᱩᱨᱩ ᱞᱟᱹᱜᱤᱫ ᱦᱟᱺᱰᱤ ᱠᱚ ᱵᱚᱱ ᱫᱚᱦᱚᱭ ᱜᱮᱭᱟ ᱨᱟᱱᱩ ᱠᱚ ᱚᱱᱟ ᱠᱚᱛᱮ ᱡᱩᱛᱚᱜ ᱜᱮᱭᱟ ᱚᱱᱟ ᱠᱚᱼᱼ ᱨᱟᱱ ᱨᱮᱦᱮᱫ ᱫᱩᱧ ᱧᱮᱞ ᱵᱟᱲᱟᱭ ᱜᱮᱭᱟ ᱪᱮᱫᱟᱜ ᱥᱮᱼᱼ ᱵᱤᱨ ᱫᱤᱥᱚᱢ ᱠᱟᱱᱟᱞᱮ ᱛᱚ ᱴᱟᱠ ᱴᱩᱠ ᱫᱩᱧ ᱧᱮᱞ ᱵᱟᱲᱟᱭ ᱜᱮᱭᱟ ᱚᱱᱟ ᱠᱚᱼᱼ ᱨᱟᱱ ᱠᱚᱫᱚ ᱮᱠᱷᱚᱱᱳ ᱩᱱᱟᱹᱜ ᱫᱚ ᱟᱹᱣᱨᱤ ᱦᱟᱹᱯᱤᱫ ᱪᱟᱵᱟᱜᱼᱟ ᱠᱤᱱᱛᱩ ᱧᱮᱞ ᱢᱮ ᱡᱩᱫᱤ ᱡᱷᱚᱛᱚ ᱦᱚᱲ ᱜᱮ ᱚᱱᱟ ᱨᱟᱱ ᱠᱚ ᱛᱟᱨᱟ ᱠᱟᱛᱮ ᱚᱱᱟ ᱨᱟᱱᱩ ᱠᱚ ᱵᱮᱱᱟᱜᱼᱟ ᱛᱟᱦᱚᱞᱮ ᱚᱱᱟ ᱦᱚᱸ ᱫᱤᱱ ᱫᱤᱱ ᱛᱮ ᱦᱟᱹᱯᱤᱫᱚᱜᱼᱟ ᱡᱷᱚᱛᱚ ᱡᱤᱱᱤᱥ ᱜᱮ ᱪᱮᱫᱟᱜ ᱥᱮ ᱫᱟᱨᱮ ᱦᱚᱸ ᱡᱩᱫᱤ ᱟᱢᱮᱢ ᱢᱟᱜᱟ ᱟᱨ ᱵᱟᱢ ᱨᱚᱦᱚᱭᱟ ᱚᱱᱟᱼᱼ ᱵᱟᱝ ᱦᱟᱯᱤᱫᱚᱜᱼᱟ ᱦᱟᱹᱯᱤᱫᱚᱜ ᱜᱮᱭᱟ ᱢᱤᱫᱼᱼ
ᱦᱮᱸ ᱦᱮᱸ ᱮᱠᱫᱚᱢ ᱦᱳᱭ ᱦᱳᱭ ᱚᱱᱠᱟ ᱜᱮ ᱧᱮᱞᱚᱜ ᱠᱟᱱᱟ ᱡᱟᱹᱥᱛᱤ ᱠᱟᱭ ᱛᱮ ᱤᱧ ᱫᱩᱧ ᱢᱚᱱᱮᱭᱟ ᱡᱮ ᱥᱟᱱᱟᱢᱟᱜ ᱠᱤᱪᱷᱩ ᱜᱮ ᱪᱮᱫᱮ ᱞᱮᱠᱟ ᱵᱩᱱ ᱫᱟᱨᱮ ᱠᱚᱦᱚᱸ ᱵᱚᱱ ᱜᱮᱫ ᱮᱫᱟ ᱥᱮᱵᱩᱱ ᱢᱟᱜ ᱮᱫᱟ ᱚᱱᱠᱟ ᱜᱮ ᱢᱟᱱᱮ ᱨᱚᱦᱚᱭ ᱢᱟᱵᱚᱱ ᱡᱩᱫᱤ ᱵᱟᱨᱭᱟ ᱵᱟᱨᱭᱟ ᱫᱟᱨᱮ ᱵᱚᱱ ᱢᱟᱜ ᱠᱮᱫᱟ ᱚᱱᱟ ᱡᱟᱭᱜᱟ ᱨᱮ ᱯᱩᱱᱭᱟ ᱢᱚᱬᱮ ᱜᱚᱴᱟᱝ ᱫᱟᱨᱮ ᱟᱵᱚ ᱵᱚᱱ ᱨᱚᱦᱚᱭ ᱢᱟ
ᱨᱚᱦᱚᱭ ᱮᱸᱰᱮ ᱠᱷᱟᱱ ᱫᱟᱨᱮ ᱵᱟᱝ ᱦᱟᱹᱯᱤᱫᱚᱜ ᱛᱟᱵᱚᱱᱟ ᱠᱳᱱᱳ ᱫᱤᱱᱳ ᱟᱨ ᱟᱵᱚ ᱱᱚᱣᱟᱼᱼ ᱦᱮᱸ ᱤᱧ ᱵᱤᱨ ᱫᱤᱥᱚᱢ ᱛᱟᱦᱮᱸ ᱠᱟᱛᱮ ᱤᱧ ᱧᱮᱞ ᱟᱠᱟᱫᱟ ᱡᱮ ᱮᱸᱼᱼ ᱮᱸ ᱵᱤᱨ ᱠᱚ ᱪᱟᱞᱟᱣ ᱱᱟ ᱵᱟᱨᱭᱟ ᱯᱮᱭᱟ ᱡᱷᱚᱛᱚ ᱟᱹᱰᱤ ᱜᱟᱱ ᱫᱟᱨᱮ ᱠᱚ ᱢᱟᱜ ᱟᱹᱜᱩ ᱠᱮᱫᱟ ᱠᱤᱱᱛᱩ ᱩᱱᱠᱩ ᱠᱤ ᱨᱚᱦᱚᱭ ᱫᱟ ᱠᱚ ᱵᱟᱼᱼ ᱠᱚ ᱨᱚᱦᱚᱭ ᱮᱫᱟ ᱚᱱᱟ ᱠᱷᱟᱹᱛᱤᱨ ᱛᱮᱜᱮ ᱟᱵᱟᱨ ᱡᱟᱹᱥᱛᱤ ᱵᱤᱨ ᱠᱷᱚᱛᱤᱜ ᱠᱟᱱᱟ ᱟᱨ ᱧᱮᱞ ᱢᱮ ᱥᱤᱛᱩᱝ ᱫᱤᱱᱼᱼ ᱫᱟᱨᱮ ᱥᱟᱠᱟᱢ ᱧᱩᱨᱩᱜ ᱟ ᱛᱚ ᱦᱮᱸ ᱥᱮ ᱛᱚᱠᱷᱚᱱ ᱫᱚ ᱵᱤᱨ ᱨᱮ ᱡᱟᱦᱟᱸᱭ ᱜᱮ ᱟᱛᱟᱨ ᱟᱫᱟᱭ ᱥᱮᱸᱜᱮᱞ ᱫᱤᱭᱮ ᱟᱫᱚ ᱪᱤᱠᱟᱹᱭ ᱮᱱᱟ ᱧᱟᱢ ᱢᱮ ᱥᱮ ᱪᱷᱳᱴᱳ ᱪᱷᱳᱴᱳ ᱯᱚᱦᱟ ᱫᱟᱨᱮ ᱠᱚᱫᱚ ᱡᱷᱚᱛᱚ ᱜᱚᱡ ᱮᱱᱟ ᱫᱤᱭᱮ ᱟᱨ ᱡᱤᱵᱽ ᱡᱚᱱᱛᱩᱣᱟ ᱡᱤᱭᱤ ᱦᱚᱸ ᱟᱟᱞᱟᱣ ᱱᱟ ᱟᱨ ᱛᱤᱱᱟᱹᱜ ᱠᱤᱪᱷᱩᱼᱼ ᱠᱷᱩᱛᱤᱜ ᱠᱟᱱᱟ ᱚᱱᱟ ᱠᱚ ᱫᱚᱼᱼ
ᱦᱮᱸ ᱦᱮᱸ ᱮᱠᱫᱚᱢ ᱟᱹᱰᱤ ᱦᱳᱭᱼᱼ ᱦᱮᱸ ᱟᱹᱰᱤ ᱡᱚᱛᱷᱟᱛ ᱠᱟᱛᱷᱟ ᱜᱮᱢ ᱢᱮᱱ ᱟᱠᱟᱜᱼᱟ ᱡᱟᱦᱟᱸ ᱫᱚ ᱵᱤᱨ ᱨᱮ ᱥᱮᱸᱜᱮᱞ ᱠᱚ ᱵᱚᱱ ᱫᱷᱚᱨᱟᱣᱟᱜ ᱠᱟᱱᱟ ᱱᱚᱣᱟ ᱛᱮᱦᱚᱸ ᱟᱹᱰᱤᱜᱟᱱᱼᱼ ᱡᱤᱵᱽ ᱡᱤᱭᱟᱹᱞᱤᱭᱟᱜ ᱦᱚᱸ ᱠᱷᱚᱛᱤᱜ ᱠᱟᱱᱟ ᱥᱟᱶ ᱛᱮ ᱟᱵᱚ ᱢᱟᱹᱱᱢᱤ ᱠᱚᱣᱟᱜ ᱦᱚᱸ ᱠᱷᱚᱛᱤᱜ ᱠᱟᱱᱟ ᱤᱧ ᱫᱩᱧ ᱢᱚᱱᱮᱭᱟ ᱠᱟᱨᱚᱱ ᱟᱵᱚ ᱢᱟᱼᱼ ᱦᱚᱭᱞᱚᱝ ᱠᱚ ᱵᱟᱹᱲᱤᱡᱚᱜ ᱠᱟᱱᱟ ᱥᱮ ᱟᱫᱚ ᱚᱱᱟ ᱞᱮᱠᱟ ᱛᱮ ᱟᱵᱚ ᱢᱟ ᱚᱠᱥᱤᱡᱮᱱ ᱵᱚᱱ ᱦᱟᱛᱟᱣ ᱦᱟᱛᱟᱣᱮᱫᱼᱟ ᱦᱚᱭᱞᱚᱝ ᱠᱷᱚᱱᱟᱜ ᱜᱮ ᱚᱱᱟ ᱠᱚ ᱡᱩᱫᱤ ᱵᱟᱹᱲᱤᱡ ᱞᱮᱱ ᱠᱷᱟᱱ ᱟᱵᱚᱣᱟᱜ ᱦᱚᱲᱢᱚ ᱠᱚᱦᱚᱸ ᱛᱚ ᱵᱟᱹᱲᱤᱡ ᱫᱟᱲᱮᱭᱟᱜᱼᱟ ᱥᱮ
ᱦᱮᱸ ᱵᱟᱹᱲᱤᱡᱚᱜᱼᱟ ᱮᱠᱫᱚᱢ ᱴᱷᱤᱠ ᱠᱟᱛᱷᱟ ᱜᱮᱢ ᱢᱮᱱ ᱠᱟᱫᱟᱢ ᱢᱟᱪᱮᱛᱟᱹᱱᱤ
ᱦᱳᱭ ᱟᱫᱚᱼᱼ ᱦᱮᱸ ᱱᱚᱜᱼᱚ ᱱᱚᱝᱠᱟ ᱜᱮ ᱱᱮᱛᱟᱨ ᱢᱟ ᱡᱟᱹᱥᱛᱤ ᱠᱟᱭᱛᱮᱼᱼ ᱡᱩᱫᱤ ᱥᱟᱱᱟᱢ ᱦᱚᱲ ᱜᱮ ᱱᱚᱜ ᱚᱭ ᱱᱚᱝᱠᱟ ᱵᱚᱱ ᱵᱩᱡᱷᱟᱹᱣ ᱫᱟᱲᱮ ᱠᱮᱭᱟ ᱛᱟᱦᱚᱞᱮ ᱟᱹᱰᱤ ᱜᱮ ᱱᱟᱯᱟᱭ ᱠᱚᱜᱼᱟ
ᱦᱮᱸ ᱢᱟᱱᱮᱼᱼ ᱱᱚᱣᱟ ᱵᱩᱡᱷᱟᱹᱣ ᱨᱮᱱᱟᱜ ᱞᱟᱹᱠᱛᱤ ᱫᱚ ᱵᱩᱡᱷᱟᱹᱣ ᱫᱟᱲᱮᱭᱟᱜᱼᱟ ᱵᱚᱱ ᱡᱷᱚᱛᱚ ᱠᱤᱪᱷᱩᱼᱼ ᱡᱷᱚᱛᱚ ᱦᱚᱲ ᱜᱮ ᱮᱰᱩᱠᱮᱥᱚᱱ ᱛᱟᱦᱮᱸᱱ ᱫᱚᱨᱠᱟᱨ ᱮᱸᱰᱮ ᱠᱷᱟᱱ ᱱᱚᱣᱟ ᱵᱚᱱ ᱵᱩᱡᱷᱟᱹᱣ ᱫᱟᱲᱮᱭᱟᱜᱼᱟ
ᱦᱳᱭ ᱦᱳᱭ ᱟᱫᱚ ᱵᱟᱝ ᱟ ᱚᱱᱠᱟ ᱜᱮᱼᱼ ᱦᱮᱸ ᱟᱫᱚ ᱚᱱᱠᱟ ᱜᱮ ᱡᱩᱫᱤ ᱥᱟᱱᱟᱢ ᱦᱚᱲ ᱫᱤᱥᱚᱢ ᱨᱮᱱ ᱠᱚ ᱵᱩᱡᱷᱟᱹᱣ ᱠᱮᱭᱟ ᱡᱮᱼᱼ ᱵᱟᱵᱚᱱ ᱱᱚᱝᱠᱟᱭᱟ ᱡᱮ ᱛᱟᱦᱚᱞᱮ ᱠᱷᱟᱱᱼᱼ ᱛᱟᱦᱚᱞᱮ ᱚᱱᱠᱟ ᱢᱟᱱᱮ ᱵᱟᱹᱲᱤᱡᱟᱜ ᱠᱚ ᱚᱱᱠᱟ ᱵᱟᱝ ᱦᱩᱭ ᱠᱚᱜᱼᱟ
ᱦᱮᱸ ᱫᱤᱭᱮ ᱧᱮᱞ ᱠᱚᱢᱮ ᱡᱮ ᱯᱷᱚᱨᱮᱥᱴᱟᱨ ᱧᱩᱛᱩᱢ ᱟᱸᱡᱚᱢ ᱟᱠᱟᱫ ᱩᱱᱠᱩ ᱫᱚ ᱵᱤᱨ ᱠᱚ ᱨᱩᱠᱷᱤᱭᱟᱹ ᱞᱟᱹᱜᱤᱫ ᱠᱚ ᱮᱢ ᱟᱠᱟᱜᱼᱼ ᱥᱮ ᱠᱤᱱᱛᱩ ᱩᱱᱠᱩ ᱵᱟᱥᱠᱟ ᱵᱟᱥᱠᱟ ᱴᱟᱠᱟ ᱠᱚ ᱦᱟᱛᱟᱼᱟ ᱠᱤᱱᱛᱩ ᱩᱱᱠᱩᱼᱼ ᱛᱤᱱᱟᱹᱜ ᱠᱚ ᱠᱟᱹᱢᱤᱭᱟ ᱵᱤᱨ ᱨᱮ ᱡᱮ ᱡᱟᱦᱟᱸᱭ ᱜᱮ ᱢᱟᱜ ᱫᱟ ᱩᱱᱠᱩ ᱠᱚ ᱵᱟᱨᱚᱱᱮᱫ ᱠᱚᱣᱟ ᱩᱱᱠᱩ ᱵᱟᱠᱚ ᱧᱮᱞᱮᱜ ᱠᱚᱣᱟ ᱚᱠᱟᱨᱮ ᱡᱟᱹᱯᱤᱫ ᱡᱚᱝ ᱠᱟᱱᱟᱭ ᱚᱠᱟ ᱯᱷᱳᱱ ᱜᱷᱟᱱᱴᱟ ᱡᱚᱝ ᱠᱟᱱᱟ ᱚᱱᱠᱟ ᱠᱚ ᱠᱟᱹᱢᱤᱭ ᱫᱟ ᱥᱮ? ᱛᱟᱨ ᱫᱚ ᱩᱱᱠᱩᱣᱟᱜ ᱠᱟᱹᱢᱤ ᱫᱚ ᱦᱩᱭᱩᱜᱭᱳᱜ ᱠᱟᱱ ᱛᱟᱠᱚᱣᱟ ᱡᱮ ᱦᱮᱸ ᱩᱱᱠᱩᱣᱟᱜ ᱠᱟᱹᱢᱤ ᱫᱚ ᱦᱩᱭᱩᱜ ᱠᱟᱱ ᱛᱟᱠᱚᱣᱟ ᱡᱮ ᱡᱟᱦᱟᱸᱭ ᱵᱤᱨ ᱨᱮ ᱢᱟᱜ ᱫᱟᱭ ᱯᱟᱞᱟᱭ ᱢᱟᱜ ᱫᱟ ᱥᱮ ᱫᱟᱨᱮᱭ ᱢᱟᱜ ᱫᱟᱭ ᱩᱱᱤ ᱵᱟᱨᱚᱱᱮ ᱦᱩᱭᱩᱜ ᱛᱟᱢᱟ, ᱠᱤᱱᱛᱩ ᱩᱱᱠᱩ ᱵᱟᱝᱠᱚ ᱠᱟᱹᱢᱤᱭᱮᱫᱟ ᱠᱤᱱᱛᱩ ᱱᱚᱣᱟ ᱠᱚ ᱵᱟᱝ ᱠᱟᱹᱢᱤ ᱠᱟᱛᱮᱜ ᱠᱟᱹᱴᱤᱡ ᱥᱚᱢᱚᱥᱥᱟ ᱧᱮᱞᱚᱜ ᱠᱟᱱᱟ ᱥᱮ᱾
ᱦᱳᱭ ᱦᱳᱭ ᱟᱢ ᱡᱟᱦᱟᱸ ᱞᱮᱠᱟᱢ ᱞᱟᱹᱭ ᱠᱮᱜᱼᱟ ᱮᱠᱫᱚᱢ ᱟᱹᱰᱤ ᱡᱚᱛᱷᱟᱛ ᱠᱟᱛᱷᱟ ᱜᱮᱢ ᱢᱮᱱ ᱠ‌ᱟᱜᱼᱟ ᱢᱟᱹᱭ᱾